ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ ᱦᱮᱸ ᱵᱟᱵᱮᱱ ᱟᱡᱚᱢ ᱧᱟᱢᱫᱟ᱾ ᱚᱠᱟᱨᱮ ᱢᱮᱱᱟᱜ ᱵᱮᱱᱟ᱾
ᱪᱮᱫᱮᱢ ᱪᱤᱠᱟᱹ ᱫᱟᱢ? ᱟᱨ ᱵᱟᱹᱫᱽ ᱵᱟᱹᱭ
ᱪᱤᱠᱟᱹ ᱦᱚᱸ ᱵᱟᱝ ᱫᱩᱲᱩᱵ ᱠᱟᱱᱟ ᱞᱤᱧ᱾
ᱟᱪᱪᱷᱟ᱾ ᱫᱟᱜ ᱡᱟᱯᱩᱫ ᱠᱚ ᱫᱚ ᱟᱹᱞᱤᱧ ᱪᱮᱜ ᱦᱚᱸ ᱵᱟᱞᱤᱧ ᱪᱤᱠᱟᱹᱭᱫᱟ᱾
ᱚ ᱫᱟᱜ ᱫᱚᱭ ᱫᱟᱜᱮᱜ ᱠᱟᱱ ᱜᱮᱭᱟ᱾ ᱛᱤᱦᱤᱧᱮ ᱫᱟᱜ ᱠᱮᱫᱟ ᱵᱷᱟᱞᱤ ᱜᱮ ᱟᱯᱮ ᱥᱮᱜ ᱚᱱᱛᱮ?
ᱦᱩᱸ᱾ ᱱᱚᱛᱮ ᱫᱚ ᱛᱷᱚᱲᱟ ᱛᱷᱚᱲᱟ ᱫᱟᱜᱮᱜ-ᱟ ᱟᱨᱮ ᱵᱚᱱᱫᱚᱭᱫᱟ ᱫᱟᱜ ᱮᱫᱟ ᱟᱨᱮ ᱵᱚᱱᱫᱚᱭᱮᱜ-ᱟ᱾
ᱦᱩᱸ᱾ ᱚ ᱟᱪᱪᱷᱟ ᱢᱚᱥ ᱛᱮᱫᱚ ᱵᱟᱭ ᱫᱟᱜ ᱮᱫᱟ ᱥᱮ ᱪᱮᱫ?
ᱡᱟᱦᱟᱨᱮ ᱫᱟᱜ ᱠᱟ
ᱴᱟᱣᱟᱨ ᱰᱤᱥᱴᱟᱯᱫ ᱮᱫᱟ ᱢᱚᱡᱽ ᱛᱮ ᱠᱞᱤᱭᱟᱨ ᱵᱟᱝ ᱟᱡᱚᱢᱚᱜ
ᱢᱮᱱᱫᱟ
ᱦᱮᱞᱳ
ᱡᱟᱦᱟᱸ ᱠᱚᱨᱮ ᱫᱟᱜ, ᱦᱮᱞᱳ
ᱦᱩᱸ ᱦᱩᱸ᱾
ᱟᱡᱚᱢ ᱧᱟᱢ ᱫᱟᱵᱮᱱ?
ᱦᱮᱸ ᱦᱮᱸ ᱟᱸᱡᱚᱢ ᱫᱟᱞᱤᱧ ᱞᱟᱹᱭ ᱵᱮᱱ᱾
ᱦᱮᱸ ᱞᱟᱹᱭ ᱫᱟᱞᱤᱧ ᱡᱟᱦᱟᱸ ᱠᱚᱨᱮ ᱫᱟᱜ ᱢᱮᱱᱟᱜ-ᱟ ᱚᱱᱟ ᱠᱚᱨᱮ ᱫᱚ ᱫᱟᱜᱚᱜ ᱠᱟᱱᱟ ᱟᱨ ᱡᱟᱦᱟᱸ ᱠᱚᱨᱮ ᱫᱟᱜ ᱵᱟᱹᱱᱩᱜ-ᱟ ᱚᱱᱟ ᱠᱚᱨᱮ ᱫᱚ ᱵᱟᱝ ᱫᱟᱜᱚᱜ ᱠᱟᱱᱟ᱾ ᱚᱱᱠᱟᱭ ᱫᱟᱜ ᱮᱫᱟ ᱟᱞᱮ ᱥᱮᱫ ᱫᱚ᱾
ᱚ᱾ ᱛᱟᱦᱞᱮ ᱦᱩᱲᱩ ᱨᱚᱦᱚᱭ ᱫᱚᱵᱮᱱ ᱫᱷᱩᱨᱟᱹᱣ ᱠᱟᱱᱟ ᱥᱮ ᱵᱟᱝ?
ᱦᱮᱸ, ᱨᱚᱦᱚᱭ ᱠᱚᱫᱚ ᱫᱷᱩᱨᱟᱹᱣ ᱵᱟᱲᱟ ᱦᱩᱭ ᱟᱠᱟᱱ ᱜᱮᱭᱟ ᱨᱚᱦᱚᱭ ᱠᱚᱫᱚ ᱫᱚ ᱫᱷᱩᱨᱟᱹ ᱵᱟᱲᱟ ᱦᱩᱭ ᱠᱟᱱ ᱜᱮᱭᱟ᱾
ᱚ ᱟᱪᱪᱷᱟ ᱟᱪᱪᱷᱟ᱾ ᱛᱤᱱᱟᱹᱜ ᱜᱟᱱ ᱛᱟᱦᱞᱮᱮ ᱨᱚᱦᱚᱭ ᱦᱩᱭᱱᱟ?
ᱡᱟᱹᱥᱛᱤ ᱫᱚ ᱵᱟᱝᱟ ᱡᱟᱹᱥᱛᱤ ᱜᱮ ᱠᱷᱮᱛ ᱠᱩ ᱵᱟᱭ ᱫᱟᱜ ᱠᱟᱱᱟ ᱢᱮᱱ ᱫᱟᱞᱤᱧ ᱡᱟᱥ ᱛᱤ ᱜᱮ ᱠᱷᱮᱛ ᱠᱚ ᱵᱟᱭ ᱫᱟᱜ ᱠᱟᱱᱟ ᱡᱟᱥᱛᱤ ᱫᱚ ᱵᱟᱝ ᱨᱚᱦᱚᱭ ᱦᱩᱭ ᱠᱟᱱᱟ᱾
ᱚ ᱟᱪᱪᱷᱟ ᱟᱪᱪᱷᱟ᱾ ᱟᱨ ᱛᱟᱦᱚᱞᱮ ᱚᱲᱟᱜ ᱦᱚᱲ ᱠᱚᱫᱚ ᱪᱮᱜ ᱠᱚ ᱪᱤᱠᱟᱹᱭ ᱫᱟ?
ᱠᱷᱮᱛ ᱠᱚ ᱯᱩᱨᱟᱹ
ᱩᱸ ᱟᱪᱪᱷᱟ ᱟᱪᱪᱷᱟ ᱫᱤᱭᱤᱵᱤᱱ ᱢᱟᱸᱡᱟᱱ ᱱᱟ ᱥᱮ ᱵᱟᱝ ᱡᱚᱢ ᱠᱩ ᱦᱩᱭᱱᱟ?
ᱟᱣᱨᱤ᱾
ᱦᱩᱸ᱾ ᱳ ᱡᱟᱞᱟ᱾ ᱟᱨ ᱛᱟᱦᱚᱞᱮ ᱢᱮᱱ ᱫᱟᱞᱤᱧ ᱪᱤᱜ ᱪᱚᱵᱮᱱ ᱞᱟᱹᱭᱮᱫ᱾
ᱢᱮᱱ ᱫᱟᱞᱤᱧ ᱡᱮ ᱱᱚᱜ-ᱚᱭ ᱡᱮ ᱫᱟᱜ ᱡᱟᱹᱯᱩᱫ ᱮᱫᱟ᱾ ᱱᱤᱛᱚᱜ ᱟᱸᱡᱚᱢᱚᱜ ᱠᱟᱱᱟ?
ᱦᱮᱸ ᱦᱮᱸ ᱞᱟᱹᱭᱵᱤᱱ᱾
ᱢᱮᱱᱟᱞᱤᱧ ᱱᱚᱜᱼᱚᱭ ᱡᱮ ᱫᱟᱜ ᱡᱟᱹᱯᱩᱫ ᱫᱟ ᱟᱯᱮ ᱥᱮᱱ ᱫᱚ